ᱦᱮᱞᱳ
ᱦᱮᱸ ᱳᱠᱮ ᱮᱢᱱᱤ ᱤᱭᱟᱹ ᱵᱮᱠᱜᱨᱟᱣᱩᱱᱰ ᱴᱟᱜ ᱫᱚᱢᱮ ᱟᱸᱡᱚᱢᱚᱜ ᱠᱟᱱ ᱛᱟᱹᱵᱤᱱᱟ᱾
ᱟᱪᱪᱷᱟ ᱴᱷᱤᱠ ᱜᱮᱭᱟ ᱦᱟᱯᱳᱭ,
ᱦᱮᱸ ᱢᱮᱱᱫᱟᱹᱞᱤᱧ ᱵᱮᱠᱜᱨᱟᱣᱩᱱᱰ ᱴᱟᱜ ᱠᱟᱹᱴᱤᱡ ᱟᱸᱡᱚᱜ ᱠᱟᱱᱟ ᱛᱚ ᱠᱟᱹᱴᱤᱡ ᱵᱷᱟᱹᱞᱤ ᱠᱚᱜᱼᱟ᱾
ᱦᱮᱸ ᱦᱮᱸ ᱚᱱᱠᱟᱱ ᱜᱮ ᱱᱤᱛᱚᱜ ᱟᱸᱡᱚᱢᱚᱜ ᱠᱟᱱᱟ ᱥᱮ ᱜᱚᱝᱠᱮ?
ᱦᱮᱸ ᱱᱤᱛᱚᱜ ᱫᱚ ᱧᱟᱢᱚᱜ ᱠᱟᱱᱟ ᱢᱚᱴᱟᱢᱚᱴᱤ ᱵᱷᱟᱜᱮ ᱧᱚᱜ
ᱵᱮᱠᱜᱨᱟᱣᱩᱱᱰ ᱨᱮᱱᱟᱜ ᱤᱭᱟᱹ ᱠᱩ ᱥᱟᱣᱩᱱᱰ ᱠᱩ
ᱦᱩᱸ ᱩᱱᱟᱹᱜ ᱫᱚ ᱵᱟᱝ ᱟᱸᱡᱚᱢᱚᱜ ᱠᱟᱱᱟ ᱞᱟᱦᱟ ᱞᱮᱠᱟ ᱫᱚ᱾ ᱚᱱᱟ ᱢᱚᱴᱤ ᱜᱟᱱᱚᱜ ᱜᱮᱭᱟ
ᱦᱩᱸ ᱟᱨ ᱪᱤᱫ ᱞᱤᱠᱟ ᱛᱚᱵᱮ ᱱᱟᱯᱟᱭ ᱵᱟᱲᱟ ᱜᱮᱭᱟ ᱵᱮᱱ?
ᱦᱮᱸ ᱱᱟᱯᱟᱭ ᱵᱟᱲᱟ ᱜᱤ ᱱᱤᱛᱚᱜ ᱫᱚ᱾ ᱱᱟᱯᱟᱭ ᱵᱟᱲᱟ ᱜᱮ ᱜᱚᱝᱠᱮ, ᱟᱢᱜᱮ ᱪᱤᱫ ᱞᱮᱠᱟ?
ᱦᱮᱸ ᱦᱮᱸ ᱱᱟᱯᱟᱭ ᱵᱟᱲᱟ ᱜᱮ᱾
ᱟᱪᱪᱷᱟ
ᱟ ᱪᱤᱜ ᱠᱚᱵᱮᱱ ᱪᱤᱠᱟᱭ ᱫᱟ ᱛᱚᱵᱮ?
ᱤᱧ ᱫᱚ ᱦᱚᱜᱼᱚᱭ ᱯᱮᱠᱴᱤᱥ ᱪᱟᱞᱟ ᱦᱩᱭ-ᱟ ᱯᱮᱠᱴᱤᱥ ᱠᱷᱟᱱᱟᱜ ᱦᱮᱜ ᱦᱩᱭ ᱠᱟᱛᱮᱜ ᱠᱷᱮᱞ ᱠᱷᱚᱡ ᱦᱮᱡ ᱱᱤᱛᱚᱜ ᱚᱭ ᱫᱩᱲᱩᱵ ᱵᱟᱲᱟ ᱦᱩᱭ ᱠᱟᱱᱟ᱾
ᱱᱟᱥᱛᱟ ᱵᱟᱲᱟ ᱦᱩᱭᱱᱟᱛᱚ?
ᱱᱟᱥᱛᱟ ᱢᱳᱴᱟᱢᱩᱴᱤ ᱦᱩᱭᱱᱟ ᱟᱨᱠᱤ ᱦᱟᱞᱠᱟ ᱠᱚᱨᱮ
ᱦᱩᱸ
ᱟᱨᱦᱚᱸ ᱫᱤᱠᱷᱤ ᱛᱟᱦᱚᱞᱮ ᱵᱟᱝ ᱵᱚᱞᱚ ᱦᱩᱭ ᱠᱟᱱᱟ ᱮᱯ ᱨᱮ ᱢᱤᱫ ᱫᱷᱟᱣ ᱟᱞᱤᱧ ᱦᱚᱸ ᱧᱮᱞ ᱦᱩᱭ ᱞᱮᱸᱜᱮ ᱮᱯ ᱨᱮ ᱚᱠᱚᱭ ᱠᱚ ᱢᱮᱱᱟᱜ ᱠᱚᱣᱟ ᱴᱟᱥᱠ ᱴᱟᱜ ᱟᱹᱣᱨᱤ ᱯᱩᱨᱟᱹᱜ ᱟᱛᱚ ᱚᱱᱟᱛᱮᱧ ᱡᱟ ᱦᱳᱠ ᱴᱟᱥᱠ ᱛᱮᱜ ᱯᱩᱨᱟᱹᱣ ᱠᱟᱜ ᱦᱳᱭᱳᱜᱼᱟ ᱟᱨ
ᱦᱮᱸ ᱚᱱᱟ ᱵᱮᱥᱵᱮᱱ ᱧᱟᱢᱟ
ᱛᱷᱟᱦᱞᱮ ᱜᱚᱝᱠᱮ ᱛᱤᱦᱤᱧ ᱫᱚ ᱠᱷᱮᱞ ᱱᱤᱭᱮ ᱜᱮᱞᱟᱝ ᱜᱟᱞᱢᱟᱨᱟᱣᱟ, ᱠᱷᱮᱞᱳᱰ ᱱᱤᱭᱮ ᱟᱨᱠᱤ
ᱪᱮᱜ ᱵᱮᱱ ᱢᱮᱱ ᱠᱮᱫᱟ
ᱢᱮᱱᱫᱟᱹᱧ ᱜᱚᱝᱠᱮ ᱛᱤᱦᱤᱱ ᱫᱚ ᱠᱷᱮᱞᱳᱰ ᱱᱤᱭᱮ ᱞᱟᱝ ᱜᱟᱞᱢᱟᱨᱟᱣᱟ᱾
ᱦᱮᱸ ᱦᱮᱸ ᱚᱱᱟᱜᱮ᱾
ᱟᱯᱮ ᱥᱮᱫ ᱛᱟᱦᱚᱞᱮ ᱴᱩᱨᱱᱟᱢᱮᱱᱴ ᱦᱩᱭ ᱵᱟᱲᱟᱜ ᱜᱮᱭᱟ ᱥᱮ ᱵᱟᱝ?
ᱴᱩᱨᱱᱟᱢᱮᱱᱴ ᱦᱩᱭᱩᱜ ᱛᱟᱦᱮᱱ ᱜᱮᱭᱟ ᱱᱤᱛᱚᱜ ᱦᱟᱸᱜ ᱱᱤᱛᱚᱜ ᱦᱩᱭᱩᱜ ᱦᱟᱸᱜ ᱤᱭᱟᱹ ᱨᱮ
ᱚ ᱟᱪᱪᱷᱟ ᱦᱮᱸ ᱦᱮᱸ ᱟᱜᱚᱥᱴ ᱢᱟᱥ ᱨᱮ ᱦᱩᱭᱩᱜᱼᱟ ᱱᱤᱭᱟᱹ ᱞᱟᱦᱟ ᱱᱤᱭᱟᱹ ᱞᱟᱦᱟ ᱠᱚ ᱵᱟᱝ ᱦᱩᱭ ᱵᱟᱲᱟᱣ ᱠᱟᱱᱟ?
ᱦᱩᱭ ᱵᱟᱲᱟ ᱞᱮᱝ ᱜᱮᱭᱟ ᱛᱤᱱ ᱫᱤᱱ ᱞᱟᱦᱟᱨᱮ ᱚᱱᱟ ᱫᱚ ᱛᱤᱥ ᱫᱤᱱ ᱠᱚᱨᱮ ᱠᱩ ᱜᱟᱛᱮ ᱵᱟᱲᱟᱜ ᱪᱩ ᱠᱮᱜ ᱠᱚᱣᱟ ᱱᱚᱣᱟ ᱠᱚᱨᱮ
ᱦᱮᱸ ᱦᱮᱸ ᱜᱚᱝᱠᱮ ᱛᱟᱦᱚᱞᱮ ᱟᱵᱮᱱ ᱫᱚᱵᱮᱱ ᱠᱷᱮᱞ ᱵᱟᱲᱟᱭ ᱜᱮᱭᱟ ᱥᱮ ᱵᱟᱝ?
ᱠᱷᱹᱮᱞ ᱜᱤᱭᱟᱞᱤᱧ ᱠᱷᱮᱞ ᱫᱚ᱾
ᱦᱮᱸ ᱛᱚ
ᱠᱷᱮᱞ ᱜᱤᱭᱟᱞᱤᱧ ᱠᱷᱮᱞ ᱫᱚ ᱟᱫᱚ ᱠᱚᱢ ᱢᱟᱪᱷᱟ ᱜᱮ ᱵᱚᱞᱮ᱾
ᱦᱮᱸ ᱦᱮᱸ ᱟᱨ ᱱᱤᱛᱚᱜ ᱫᱚ ᱫᱟᱜ ᱫᱤᱱ ᱛᱚ ᱢᱚᱴᱟᱢᱩᱴᱤ,
ᱦᱮᱸ ᱱᱤᱛᱚᱜ ᱫᱚ ᱫᱟᱜ ᱫᱤᱱ ᱠᱟᱱᱟ ᱟᱨᱦᱚᱸ ᱢᱟᱛᱞᱚᱵ ᱦᱩᱭᱩᱜ ᱜᱮᱭᱟ ᱜᱟᱛᱮ ᱫᱚ ᱜᱟᱛᱮ ᱵᱟᱞᱟ ᱫᱚ᱾ ᱜᱟᱛᱤ ᱫᱚ ᱦᱩᱭᱩᱜ ᱜᱮᱭᱟ ᱱᱤᱛᱟᱨ ᱫᱤᱱ ᱜᱮ ᱟᱨ ᱪᱟᱥᱟᱵᱟᱥᱟ ᱦᱚᱸ ᱦᱩᱭᱩᱜ ᱠᱟᱱᱟ ᱟᱨ ᱜᱟᱛᱮ ᱦᱚᱸ ᱦᱩᱭᱩᱜ ᱛᱟᱦᱮᱱ ᱜᱮᱭᱟ ᱮᱱᱛᱮᱜ᱾
ᱟᱫᱚ ᱥᱚᱢᱚᱭ ᱵᱟᱝ ᱧᱟᱢᱚᱜ ᱠᱟᱱᱟ ᱵᱟᱝ?
ᱩᱱᱟᱹᱜ ᱫᱚ ᱵᱟᱝ ᱧᱟᱢᱚᱜ ᱛᱟᱦᱮᱱᱟ ᱵᱚᱞᱮ ᱟᱫᱚ ᱮᱱᱦᱚᱸ ᱵᱚᱞᱮ ᱵᱮᱥ ᱜᱮ᱾ ᱦᱩᱭᱩ ᱛᱟᱦᱮᱱ ᱜᱟᱛᱮ ᱫᱚ, ᱟᱫᱚ ᱟᱯᱮ ᱥᱮᱫ ᱛᱚᱵᱮ ᱪᱮᱜ ᱞᱮᱠᱟ? ᱴᱩᱨᱱᱟᱢᱮᱱᱴ ᱠᱚ ᱞᱟᱹᱴᱩ ᱞᱟᱹᱴᱩ ᱟᱲᱟᱜ ᱛᱟᱦᱮᱱᱟ ᱥᱮ ᱪᱷᱚᱴᱟ ᱢᱚᱴᱟ ᱯᱳᱞᱴᱨᱤ ᱵᱟᱞᱟ ᱥᱮ ᱪᱤᱜ ᱞᱮᱠᱟᱱᱟᱜ ᱵᱚᱞᱮ ᱯᱚᱭᱥᱟ ᱵᱟᱞᱟ?
ᱵᱟᱝ ᱵᱟᱝ ᱜᱚᱝᱠᱮ ᱚᱱᱠᱟ ᱵᱚᱲᱚᱢ ᱵᱚᱲᱚ ᱵᱚᱲᱚᱣᱟᱜ ᱴᱩᱨᱱᱟᱢᱮᱱᱴ ᱫᱚ ᱦᱩᱭᱩᱜ ᱜᱮᱭᱟ᱾ ᱚᱠᱟ ᱚᱠᱮᱥᱮᱱ ᱠᱚᱨᱮᱜ ᱢᱟᱱᱮ ᱟᱨ ᱮᱢᱱᱤ ᱪᱷᱳᱴᱟ ᱪᱷᱳᱴᱳ ᱪᱷᱳᱴᱳ ᱫᱚ ᱢᱳᱴᱟᱢᱩᱴᱤ ᱦᱟᱢᱮᱥᱟ ᱜᱮ ᱦᱩᱭᱩᱜ ᱠᱟᱱ ᱱᱮᱛᱟᱨ ᱦᱚᱸ ᱦᱳᱭᱳᱜ ᱠᱟᱱ ᱜᱮᱭᱟ᱾ ᱦᱚᱜᱼᱚᱭ ᱛᱚ ᱛᱤᱦᱤᱧ ᱦᱚᱸ ᱢᱮᱱᱟᱜᱼᱟ᱾ ᱛᱤᱦᱤᱧ ᱦᱚᱸ ᱢᱮᱱᱟᱜᱼᱟ᱾ ᱟᱫᱚ ᱚᱱᱟ ᱛᱮᱜᱮ ᱟᱞᱮᱥᱮᱜ ᱢᱟ ᱴᱩᱨᱱᱟᱢᱮᱱᱴ ᱵᱷᱟᱹᱜᱤ ᱜᱮ ᱦᱩᱭᱩᱜ ᱴᱩᱨᱱᱟᱢᱮᱱᱴ ᱵᱟᱝ ᱦᱳᱭᱳᱜ ᱨᱮᱦᱚᱸ ᱢᱳᱴᱟᱢᱩᱴᱤ ᱪᱷᱳᱴᱳ ᱚᱝᱠᱟ ᱟ ᱥᱟᱛ ᱠᱮᱡᱤ ᱟᱥᱤ ᱠᱮᱡᱤ ᱮᱠ ᱠᱩᱭᱤᱱᱴᱟᱞ ᱠᱩᱲᱤ ᱠᱮᱡᱤ ᱚᱝᱠᱟ ᱱᱟ ᱵᱚᱭᱞᱟᱨ ᱠᱷᱮᱞ ᱠᱚ ᱦᱩᱭᱩᱜ ᱜᱮᱭᱟ ᱚᱱᱟ ᱠᱚ ᱫᱚ ᱦᱟᱢᱮᱥᱟᱭ ᱜᱮ ᱦᱩᱭᱩᱜᱼᱟ᱾
ᱱᱚᱛᱮ ᱛᱚ ᱵᱚᱫᱷᱟ ᱫᱚ ᱟᱱᱟᱥ ᱱᱚᱛᱮ ᱫᱚ ᱥᱤᱢ ᱵᱟᱞᱟ ᱦᱩᱭᱩᱜ ᱛᱟᱦᱮᱱᱟ᱾ ᱵᱚᱞᱮ ᱵᱚᱞᱮ ᱤᱭᱟᱹ ᱞᱮᱠᱟ ᱞᱳᱠᱟᱞ ᱫᱚ ᱵᱚᱞᱮ
ᱡᱚᱞᱫᱤ ᱡᱚᱞᱫᱤ ᱫᱚ ᱩᱝᱠᱩ ᱥᱤᱢ
ᱦᱩᱭᱩᱜ ᱛᱟᱦᱮᱱᱟ ᱟᱨ ᱮᱪᱷᱮ ᱫᱚ ᱦᱩᱭᱩᱜ ᱛᱟᱦᱮᱱ ᱜᱮᱭᱟ᱾ ᱚᱱᱟ ᱡᱟᱦᱟᱸᱱᱟᱜ ᱤᱭᱟᱹ ᱠᱚᱨᱮ ᱞᱟᱹᱴᱩ ᱞᱟᱹᱴᱩ ᱤᱭᱟᱹ ᱠᱚᱨᱮ ᱠᱚ ᱠᱟᱹᱴᱤᱡ ᱦᱚᱪᱚ ᱠᱚ ᱛᱟᱦᱮᱱᱟ᱾ ᱡᱟᱦᱟᱸᱱᱟᱜ ᱤᱭᱟᱹᱨᱮ ᱱᱤᱭᱟᱜ ᱤᱭᱟᱹᱨᱮ
ᱠᱟᱨᱮᱱ ᱟᱠᱟᱨᱮ ᱜᱮ ᱞᱟᱹᱴᱩ ᱞᱟᱹᱴᱩ ᱦᱩᱭᱩᱜ ᱜᱮᱭᱟ ᱫᱚ ᱵᱚᱞᱮ ᱟᱫᱚ ᱯᱚᱱᱫᱽᱨᱚ ᱟᱜᱚᱥᱴ ᱯᱩᱨᱟᱹ ᱦᱩᱭᱩᱜ ᱛᱟᱦᱮᱱᱟ᱾
ᱦᱮᱸ ᱟᱫᱚ ᱟ ᱟᱪᱪᱷᱟ ᱟᱪᱪᱷᱟ ᱵᱷᱟᱹᱞᱤ ᱜᱮ ᱚᱱᱟᱢᱟ᱾ ᱟᱹᱰᱤ ᱱᱟᱯᱟᱭ ᱠᱟᱛᱷᱟ ᱟᱫᱚ ᱟᱫᱚ ᱢᱟᱱᱮ ᱜᱚᱢᱠᱮ ᱟᱯᱮ ᱢᱟᱱᱮ ᱟᱯᱮ ᱟᱛᱳᱨᱮ ᱚᱱᱠᱟ ᱢᱟᱱᱮ ᱢᱟᱱᱮ ᱯᱩᱨᱟᱹ ᱠᱳᱣᱟᱴ ᱢᱮᱱᱟᱜ ᱯᱮᱭᱟ ᱥᱮ ᱢᱟᱱᱮ ᱠᱚᱢ ᱧᱚᱜ ᱜᱮ, ᱢᱮᱱᱟᱜ ᱯᱮᱭᱟ᱾ ᱚᱱᱠᱟ
ᱯᱩᱨᱟᱹᱥ ᱠᱚᱴ ᱫᱚ ᱵᱟᱹᱱᱩᱜ ᱞᱮᱭᱟ ᱵᱚᱞᱮ ᱢᱮᱱᱟᱜ ᱫᱚ ᱢᱮᱱᱟᱜ ᱠᱚᱜᱮᱭᱟ ᱮᱛᱮ ᱢᱤᱫ ᱟᱹᱛᱩ ᱨᱮᱱ ᱢᱤᱞᱟᱹᱛ ᱫᱚ ᱚᱱᱠᱟ ᱫᱚ ᱵᱟᱢ ᱜᱟᱛᱮ ᱫᱟᱲᱮᱭᱟᱜᱼᱟ᱾ ᱟᱫᱚ ᱚᱸᱰᱮ ᱠᱚ ᱵᱚᱞᱮ ᱠᱮᱞᱟᱵᱽ ᱴᱟᱭᱤᱯ ᱢᱮᱱᱟᱜᱼᱟ᱾ ᱵᱚᱞᱮ ᱚᱸᱰᱮ ᱥᱯᱚᱱᱥᱟᱨ ᱢᱮᱱᱟᱭᱟ᱾ ᱡᱟᱦᱟᱸᱭ ᱵᱚᱞᱮ ᱩᱱᱤ ᱡᱚᱲᱟᱣᱟᱭ ᱤᱭᱟᱹ ᱠᱷᱚᱱ ᱵᱚᱞᱮ ᱟᱫᱚ ᱩᱱᱠᱩ ᱫᱚ ᱵᱚᱞᱮ ᱢᱮᱱᱟᱜ ᱠᱚᱣᱟ ᱠᱚᱲᱟ ᱠᱚ ᱦᱟᱱᱛᱮ ᱱᱟᱛᱮ ᱠᱚ ᱵᱚᱞᱮ ᱵᱟᱹᱲᱦᱭᱟᱹ ᱵᱟᱹᱲᱦᱭᱟᱹ ᱡᱟᱦᱟᱸᱭ ᱜᱟᱛᱮ ᱛᱟᱦᱮᱱᱟ ᱢᱚᱸᱡᱽ ᱧᱚᱜ ᱰᱤᱯᱷᱮᱱᱰᱟᱨ ᱦᱩᱭᱱᱟ ᱩᱭᱤᱝᱜᱟᱨ ᱦᱩᱭᱱᱟ
ᱦᱮᱸ ᱟᱫᱚ ᱜᱚᱢᱠᱮ ᱩᱱᱠᱩ ᱟᱫᱚ ᱩᱱᱠᱩ ᱠᱚ ᱩᱱᱠᱩ ᱠᱷᱟᱱ ᱫᱚ ᱜᱚᱢᱠᱮ ᱯᱮᱠᱴᱤᱥ ᱞᱟᱦᱟ ᱦᱩᱭᱩᱜ ᱛᱟᱯᱮᱭᱟ ᱛᱚ ᱵᱟᱠᱷᱟᱱ
ᱦᱮᱸ ᱟᱫᱚ ᱯᱮᱠᱴᱤᱥ ᱯᱮᱠ ᱴᱤᱥ ᱜᱮᱭᱟ ᱢᱤᱫᱴᱷᱮᱱ ᱜᱮ ᱯᱮᱠᱴᱤᱥᱟ ᱦᱤᱡᱩᱜ ᱠᱚ ᱴᱟᱺᱰᱤ ᱢᱮᱱᱟᱜᱼᱟ᱾ ᱜᱨᱟᱣᱩᱱᱰ ᱦᱤᱡᱩᱜ ᱠᱚ
ᱟᱨ ᱵᱟᱝᱠᱷᱟᱡ ᱫᱚ ᱜᱚᱢᱠᱮ ᱦᱟᱸᱰᱮ ᱱᱟᱰᱮᱱ ᱜᱤᱫᱽᱨᱟᱹ ᱫᱚ ᱠᱟᱹᱴᱤᱡ
ᱦᱮᱸ ᱱᱚᱣᱟ ᱴᱷᱤᱠ ᱦᱮᱸ ᱟᱫᱚ ᱡᱟᱹᱥᱛᱤ ᱡᱷᱟᱹᱞ ᱨᱮᱱ ᱫᱚ ᱵᱟᱝ ᱵᱚᱞᱮ ᱵᱟᱨᱭᱟ ᱯᱮᱭᱟ, ᱵᱟᱭᱨᱮ ᱨᱮᱱ ᱠᱚ ᱛᱟᱦᱮᱱ ᱛᱮ ᱵᱚᱞᱮ ᱩᱱᱟᱹᱜ ᱯᱷᱟᱨᱟᱠ ᱫᱚ ᱵᱟᱝ ᱯᱟᱲᱟᱜᱼᱟ ᱵᱚᱞᱮ᱾
ᱦᱩᱸ ᱦᱩᱸ ᱟᱫᱚ ᱜᱚᱢᱠᱮ ᱚᱱᱠᱟ ᱢᱮᱱ ᱰᱤᱯᱷᱮᱱᱥ ᱟᱨ ᱡᱟᱦᱟᱸᱭ ᱢᱤᱰᱤᱞ ᱨᱮᱠᱤᱱ ᱛᱟᱦᱮᱱᱟ᱾ ᱩᱱᱠᱤᱱ ᱴᱷᱤᱠᱴᱷᱟᱠ ᱞᱟᱜᱟᱜ-ᱟ ᱥᱮ,
ᱦᱮᱸ ᱩᱱᱠᱤᱱ ᱫᱚ ᱴᱷᱤᱠ ᱜᱮ ᱞᱟᱜᱟᱜᱼᱟ᱾ ᱮᱠᱫᱚᱢ ᱟᱫᱚ ᱩᱱᱠᱤᱱ ᱫᱚ ᱠᱚᱣᱟ ᱟᱫᱚ ᱩᱱᱠᱩ ᱫᱚ ᱴᱷᱤᱠ ᱠᱚ ᱛᱟᱦᱮᱱ ᱛᱟᱦᱮᱸ ᱵᱚᱞᱮ ᱦᱮᱸᱥᱮ, ᱩᱭᱤᱱᱰᱟᱨ ᱦᱮᱸᱥᱮ ᱯᱟᱲᱤᱧᱟᱜ ᱜᱮ ᱛᱟᱦᱮᱱ ᱡᱟᱹᱨᱩᱲ ᱥᱮᱸ
ᱦᱮ‌ᱸ ᱟᱞᱮ ᱫᱚ ᱦᱮᱸ ᱟᱞᱮ ᱫᱚ ᱜᱚᱢᱠᱮ ᱡᱚᱠᱷᱚᱱ ᱞᱮ ᱠᱷᱮᱞᱟ᱾ ᱚᱱᱠᱟᱜ ᱜᱮ ᱩᱱᱠᱤᱱ ᱫᱚ ᱥᱚᱵᱽ ᱢᱚᱭ ᱵᱚᱦᱚᱜ ᱠᱤᱱ ᱜᱷᱟᱢᱟᱣᱟ ᱟᱨᱠᱤ ᱡᱮ, ᱩᱱᱠᱩ ᱢᱟᱱᱮ ᱡᱟᱦᱟᱸᱭ ᱢᱟᱱᱮ ᱡᱚᱫᱤ ᱴᱤᱢ ᱨᱮ ᱜᱤᱫᱽᱨᱟᱹ ᱵᱟᱝ ᱠᱚ ᱦᱳᱭᱳᱜᱼᱟ᱾ ᱛᱟᱦᱞᱮ ᱡᱟᱦᱟᱸᱭ ᱱᱟᱣᱟ ᱜᱤᱫᱽᱨᱟᱹ ᱠᱚ ᱟᱹᱜᱩ ᱦᱩᱭᱩᱜᱼᱟ, ᱡᱟᱦᱟᱸ ᱠᱷᱮᱞ ᱞᱟᱹᱜᱤᱫ ᱛᱮ ᱡᱟᱦᱟᱸᱭ ᱜᱚᱲᱚ, ᱩᱱᱠᱩ ᱫᱚ ᱥᱚᱵᱽ ᱥᱚᱢᱚᱭ ᱞᱟᱦᱟᱨᱮ ᱞᱟᱦᱟ ᱨᱮ ᱠᱷᱮᱞ ᱦᱚᱪᱚ ᱦᱳᱭ ᱟᱨᱵᱟᱨ ᱱᱤᱡᱮᱨ ᱫᱚ ᱜᱚᱝᱠᱮ ᱛᱟᱭᱚᱢ ᱨᱮ ᱠᱷᱮᱞ ᱦᱩᱭᱩᱜᱼᱟ ᱟᱨᱠᱤ᱾
ᱯᱩᱨᱟᱹ ᱮᱴᱮᱠᱤᱝ ᱤᱭᱟᱹ ᱰᱤᱯᱷᱮᱱᱥ ᱞᱟᱭᱤᱱ ᱨᱮ ᱪᱟᱞᱟᱜ ᱦᱩᱭᱩᱜᱼᱟ ᱵᱚᱞᱮ᱾
ᱦᱮᱸ ᱦᱮᱸ ᱰᱤᱯᱷᱮᱱᱥ ᱞᱟᱤᱱᱨᱮ ᱵᱟᱠᱷᱟᱱ ᱛᱟᱞᱟᱨᱮ ᱠᱷᱮᱞ ᱦᱩᱭᱩᱜᱼᱟ, ᱚᱱᱠᱟ ᱟᱨᱠᱤ᱾
ᱦᱩᱸ ᱵᱟᱝᱠᱟᱱ ᱫᱚ ᱜᱟᱲᱵᱟᱲᱟ ᱟᱨᱦᱚᱸ ᱵᱟᱢ ᱤᱭᱟᱹ ᱞᱮᱠᱷᱟᱱᱡ ᱥᱟᱹᱤ ᱛᱟᱹᱨᱤᱠᱟᱛᱮ ᱵᱟᱢ ᱤᱭᱟᱹᱭ ᱠᱷᱟᱱᱡ ᱫᱚ ᱟᱨᱦᱚᱸ,
ᱦᱳᱭ ᱦᱳᱭ ᱱᱟᱣᱟ ᱜᱤᱫᱽᱨᱟᱹ ᱫᱚ ᱩᱱᱟᱹᱜ ᱨᱤᱠᱥ ᱟᱨ ᱪᱟᱯ ᱵᱟᱝᱠᱚ ᱦᱟᱛᱟᱣ ᱜᱮᱭᱟ ᱜᱚᱢᱠᱮ ᱩᱱᱠᱩ ᱢᱟ᱾ ᱠᱷᱮᱞ ᱨᱩᱰ ᱛᱮᱜᱮ ᱥᱚᱝᱛᱟᱠᱚ ᱦᱮᱸ ᱦᱮᱸ ᱱᱚᱝᱠᱟ ᱟᱨ ᱟᱨ ᱱᱤᱡᱮ ᱫᱚ ᱠᱷᱮᱞ ᱞᱮ ᱟᱬᱜᱚ ᱞᱮᱠᱷᱷᱟᱱ ᱜᱮ ᱢᱚᱴᱟᱢᱩᱴᱤ ᱡᱟᱦᱟᱸᱮ ᱞᱮᱠᱟ ᱠᱷᱮᱞ ᱵᱷᱟᱹᱜᱤ ᱴᱷᱤᱠ ᱩᱫᱩᱜ ᱦᱩᱭᱩᱜᱼᱟ᱾ ᱛᱷᱚᱠ ᱵᱮᱱᱟᱣ ᱦᱩᱭᱩᱜᱼᱟ, ᱢᱤᱫᱴᱟᱝ ᱟᱨᱠᱤ᱾
ᱦᱮᱸ ᱵᱟᱱᱟᱣ ᱦᱩᱭᱩᱜ ᱜᱮᱭᱟ᱾
ᱦᱮᱸ ᱮᱠᱷᱚᱱ ᱢᱳᱴᱟᱢᱩᱴᱤ, ᱫᱟᱲᱮ ᱦᱩᱭᱩᱜ ᱠᱟᱱ ᱜᱮᱭᱟ ᱜᱚᱢᱠᱮ, ᱢᱳᱟᱢᱩᱴᱤ ᱧᱟᱢᱚᱜ ᱠᱟᱱ ᱜᱮ ᱠᱷᱮᱞ ᱡᱟᱦᱟᱸ ᱨᱮᱜᱮ ᱥᱟᱵ ᱦᱩᱭᱩᱜ ᱠᱟᱱᱟ ᱢᱳᱴᱟᱢᱩᱴᱤ᱾ ᱴᱩᱨᱱᱟᱢᱮᱱᱴ ᱠᱚᱦᱚᱸ ᱢᱚᱴᱟᱢᱩᱴᱤ ᱧᱟᱢᱚᱜ ᱠᱟᱱ ᱜᱮᱭᱟ ᱾ ᱟᱫᱚ ᱩᱱᱟᱹᱜ ᱩᱱᱟᱹᱜ ᱢᱟᱱᱮ ᱠᱞᱟᱵᱽ ᱠᱷᱚᱱ ᱛᱚ ᱩᱱᱟᱹᱜ ᱢᱟᱨᱟᱝ ᱢᱟᱨᱟᱝ ᱱᱚᱜ ᱡᱮᱢᱚᱱ ᱢᱟᱡᱷᱮ ᱢᱟᱡᱷᱮ ᱦᱩᱭᱩᱜ ᱜᱮᱭᱟ, ᱚᱱᱠᱟ ᱵᱚᱲᱚ ᱵᱚᱲᱚ ᱴᱩᱨᱱᱟᱢᱮᱱᱴ ᱡᱚᱠᱷᱚᱱ ᱦᱩᱭᱩᱜᱼᱟ ᱩᱱᱠᱩ ᱩᱱᱠᱩ ᱴᱤᱢ ᱥᱟᱶ ᱫᱚ ᱩᱱᱟᱹᱜ᱾ ᱤᱭᱟᱹ ᱵᱟᱹᱱᱩᱜᱼᱟ ᱛᱚᱵᱮ ᱢᱚᱴᱟᱢᱩᱴᱤ ᱪᱷᱳᱚᱴᱟ ᱵᱮᱞᱟ ᱢᱚᱫᱽᱫᱷᱮ ᱨᱮᱫᱚ, ᱴᱷᱤᱠ ᱜᱮᱭᱟᱞᱮ ᱜᱚᱝᱠᱮ ᱾
ᱚ ᱴᱷᱤᱠ ᱜᱮᱭᱟ ᱚᱱᱟ ᱦᱚᱸ ᱩᱱᱠᱩ ᱜᱮᱠᱚ ᱜᱟᱛᱮᱜ ᱠᱟᱱᱟ ᱟᱵᱚ
ᱦᱮᱸ ᱾
ᱞᱳᱠᱟᱞ ᱜᱟ ᱵᱮᱲᱟ ᱵᱟᱝ ᱠᱟᱱᱟ ᱩᱱᱠᱩ ᱫᱚ ᱾ ᱩᱱᱠᱩ ᱠᱚ ᱪᱟᱞᱟᱣᱮᱱ ᱠᱷᱟᱱᱡ ᱫᱚ ᱟᱢ ᱦᱚᱸ ᱚᱱᱟ ᱡᱟᱭᱜᱟᱮᱢ ᱪᱟᱞᱟᱣ ᱞᱮᱱᱠᱷᱟᱱ ᱫᱚ ᱟᱢᱦᱚᱸ ᱵᱮᱥ ᱜᱮᱢ ᱠᱷᱮᱞᱟ ᱾
ᱦᱳᱭ ᱟᱫᱚ ᱱᱤᱛᱚᱜ ᱫᱚ ᱟᱹᱣᱨᱤ ᱠᱚ ᱵᱚᱭᱚᱥᱼᱟᱛ ᱩᱱᱠᱩ ᱦᱚ ᱠᱟᱹᱴᱤᱡ ᱾
ᱛᱟᱦᱚᱞᱮ ᱟᱢᱦᱚ ᱵᱚᱞᱮ ᱡᱮᱭᱥᱮ ᱟᱵᱚ ᱠᱚᱦᱚᱸ ᱵᱚᱱ ᱪᱟᱞᱟᱣ ᱞᱮᱱᱠᱷᱟᱱ, ᱚᱱᱟ ᱡᱟᱭᱜᱟ ᱨᱮᱚ ᱟᱵ ᱫᱚ ᱵᱮᱥ ᱜᱮᱵᱚᱱ ᱟᱵᱚ ᱦᱚᱸ ᱵᱮᱥ ᱜᱮᱵᱚᱱ ᱠᱷᱮᱞᱳᱰ ᱥᱮ ᱟᱱ ᱚᱱᱟ ᱟᱢ ᱱᱮᱪᱚᱨ ᱚᱱᱟ ᱱᱮᱪᱟᱨᱮᱢ ᱥᱟᱵ ᱴᱷᱤᱠ ᱞᱮᱠᱷᱟᱱ ᱾ ᱡᱟᱦᱟᱸ ᱡᱟᱭᱜᱟ ᱨᱮᱱᱟᱜ ᱚᱱᱟ ᱫᱚ ᱚᱱᱠᱟᱜᱮ, ᱜᱟᱛᱮᱜ ᱟ ᱛᱷᱚᱲᱟ ᱟᱨ ᱚᱱᱠᱟᱟᱜᱤᱢ ᱪᱠᱟᱭ ᱛᱟᱦᱮᱱᱟ ᱡᱮ ᱪᱮᱫᱠᱟ ᱠᱷᱮᱞᱳᱰ ᱛᱟᱦᱮᱱᱟ, ᱪᱮᱫ ᱞᱮᱠᱟ ᱵᱟᱝ ᱟᱫᱚ ᱟᱢᱫᱚ ᱞᱳᱠᱟᱞ ᱞᱳᱠᱟᱞ ᱨᱮᱢ ᱜᱟᱛᱮᱜ ᱛᱟᱦᱮᱱ ᱠᱷᱟᱱ ᱫᱚ, ᱚᱱᱠᱟ ᱜᱮᱢ ᱜᱟᱛᱮᱜ ᱛᱟᱦᱮᱱᱟ ᱾ ᱥᱮ ᱯᱳᱚᱞᱴᱨᱤ ᱠᱚᱞᱟᱨ ᱨᱮᱫᱚ ᱚᱱᱠᱟ ᱟᱹᱣᱲᱤ ᱜᱮ ᱛᱷᱟᱭᱟᱭ ᱛᱟᱦᱮᱱᱟᱠᱩ ᱚᱱᱟ ᱛᱮ
ᱦᱩᱸᱼ ᱦᱩᱸ ᱚᱱᱟ ᱠᱚᱨᱮ ᱜᱮ ᱜᱚᱝᱠᱮ ᱵᱤᱥᱤ ᱨᱟᱹᱯᱩᱫ ᱨᱟᱹᱯᱩᱫ ᱠᱚ ᱵᱟ ᱚᱱᱠᱟ ᱤᱭᱟᱹ ᱦᱩᱭᱩᱜᱼᱟ ᱟᱨᱠᱤ ᱾
ᱡᱟᱫᱟᱛᱚᱨ ᱫᱚ ᱚᱱᱟ ᱨᱮᱜᱮ ᱦᱩᱭᱩᱜ ᱛᱟᱦᱮᱱᱟ ᱟᱨ ᱩᱱᱟᱹᱜ ᱞᱮᱯᱷᱨᱤ ᱦᱚᱸ ᱵᱟᱭ ᱧᱮᱞ ᱛᱟᱦᱮᱱᱟ ᱾
ᱵᱟᱭ ᱧᱮᱞᱟ ᱩᱱᱟᱼᱜ ᱟᱨ ᱡᱟᱦᱟᱸ ᱛᱤᱱᱟᱹᱜ ᱜᱤᱫᱽᱨᱟᱹ ᱠᱚ ᱠᱷᱮᱞᱟ, ᱚᱱᱟ ᱨᱮᱱ ᱚᱯᱚᱡᱤᱴ ᱴᱤᱢ ᱩᱱᱠᱩ ᱢᱟ ᱩᱱᱟᱹᱜ ᱥᱟᱢᱴᱟᱣ ᱥᱟᱺᱦᱤᱡ ᱤᱞ ᱵᱟᱝᱠᱚ ᱵᱟᱲᱟᱭᱟ ᱥᱮ ᱩᱱᱠᱩ ᱫᱚ ᱦᱩᱭᱩᱜ ᱠᱟᱱᱟ ᱡᱟᱦᱟᱸ ᱞᱮᱠᱟ ᱜᱮ ᱫᱟᱲᱮ ᱱᱤᱭᱟᱹ ᱫᱚᱨᱠᱟᱨ ᱾
ᱟᱪᱪᱷᱟ ᱫᱟᱲᱮ ᱱᱤᱭᱟᱹ ᱟᱨ ᱞᱳᱠᱟᱞ, ᱯᱞᱮᱭᱟᱨ ᱠᱚ ᱛᱟᱦᱮᱱ ᱛᱟᱦᱮᱱᱟ ᱜᱚᱝᱠᱮ, ᱟᱨ ᱚᱱᱟᱨᱮ ᱵᱟᱠᱚ ᱤᱭᱟᱹᱭ ᱛᱟᱦᱮᱱᱟ ᱵᱟᱥ ᱟ ᱩᱱᱠᱩ ᱫᱚ ᱾
ᱦᱸ
ᱥᱚᱴ ᱛᱟᱦᱮᱱᱟ ᱟᱢ ᱫᱚ ᱞᱟᱜᱟᱣᱟᱜ ᱢᱮᱥᱛᱮ ᱦᱤᱡᱩᱜ ᱠᱟᱱᱟ ᱟᱢ ᱫᱚ ᱵᱚᱞ ᱵᱟᱢ ᱡᱮᱥᱠᱟ ᱦᱚᱲ, ᱟᱫᱚ ᱚᱠᱟ ᱴᱷᱮᱡ ᱡᱮ ᱛᱷᱤᱭᱟ ᱠᱮᱫ ᱢᱮ, ᱟᱢ ᱵᱟᱢ ᱵᱩᱡᱽ ᱫᱟᱲᱮᱭᱟᱜᱼᱟ ᱾ ᱟ ᱟᱫᱚ ᱪᱮᱫ ᱮᱢ ᱢᱮᱱᱟ ᱵᱟᱡᱟᱨ ᱴᱷᱤᱠ ᱠᱟ ᱫᱚ᱾
ᱟᱞᱮᱥᱮᱫ ᱫᱚ ᱜᱚᱝᱠᱮ ᱪᱮᱫ ᱥᱩᱵᱤᱫᱷᱟ ᱱᱚᱛᱮ ᱫᱚ, ᱢᱚᱴᱟᱢᱩᱴᱤ - ᱢᱚᱴᱟᱢᱩᱴᱤ ᱞᱳᱠᱟᱞ ᱯᱞᱮᱭᱟᱨ ᱫᱚ ᱵᱟᱝ ᱨᱮᱦᱚᱸ᱾ ᱢᱟᱱᱮ ᱞᱳᱠᱟᱞ ᱯᱨᱤᱭᱤᱭᱟ ᱡᱮ ᱠᱚ ᱠᱷᱮᱞᱟ ᱩᱱᱠᱩ ᱫᱚ ᱾ ᱢᱟᱱᱮ ᱫᱟᱣᱜ ᱜᱮ ᱵᱟᱝᱠᱚ ᱧᱟᱢᱟ ᱵᱚᱞ ᱧᱟᱢ ᱢᱟᱱᱮ ᱩᱱᱠᱩ ᱫᱚ, ᱜᱚᱝᱠᱮ ᱟᱥᱚᱞᱮ ᱩᱱᱠᱩ ᱫᱚ ᱵᱟᱝᱠᱚ ᱯᱮᱠ ᱦᱟᱰ ᱯᱨᱮᱠᱴᱤᱥ ᱜᱮᱭᱟ ᱟᱨᱠᱤ ᱾
ᱦᱮᱸ ᱚᱱᱟ ᱠᱟᱱ ᱜᱮ ᱾
ᱚᱱᱮ ᱵᱚᱞ ᱧᱟᱢ ᱞᱮᱠᱷᱟᱱ ᱱᱤᱡᱮ ᱫᱚ ᱟᱫᱚ ᱨᱟᱱᱤᱝ ᱨᱮᱢ ᱛᱟᱦᱮᱱᱟ ᱾ ᱩᱱᱠᱩ ᱥᱩᱨ ᱜᱮ ᱵᱟᱝ ᱠᱚ ᱦᱮᱡ ᱟᱠᱟᱱᱟ ᱾ ᱟᱨᱠᱤ ᱟᱨ ᱟᱨ ᱢᱤᱫᱴᱟᱝ ᱠᱟᱛᱷᱟ ᱦᱩᱭᱩᱜ ᱠᱟᱱᱟ, ᱩᱱᱠᱩ ᱫᱚ ᱞᱳᱠᱟᱞ ᱤᱭᱟᱹ ᱢᱟᱱᱮ ᱚᱱᱠᱟ ᱫᱚ ᱵᱟᱹᱱᱩᱜ ᱠᱚᱣᱟ ᱢᱮᱱᱫᱚ ᱢᱤᱫᱴᱟᱝ ᱵᱟᱨᱭᱟ ᱦᱚᱭᱛᱚ ᱢᱮᱱᱟᱜ ᱠᱚᱣᱟ ᱟᱹᱛᱩ ᱠᱷᱚᱱ ᱠᱚ ᱥᱟᱵᱟ᱾ ᱩᱱᱠᱩᱸ ᱢᱟᱱᱮ ᱟᱹᱰᱤ ᱵᱚᱭᱮᱥ ᱵᱚᱭᱟᱹᱥ ᱠᱚ ᱵᱟᱠᱷᱟᱱ ᱫᱚ ᱵᱟᱝ ᱾
ᱦᱩᱸ ᱢᱟᱠᱷᱟᱱ ᱢᱚᱡᱽ ᱵᱟᱝᱠᱷᱟᱱ ᱵᱟ ᱵᱟᱠᱚ ᱥᱟᱵ ᱥᱟᱵ ᱤᱫᱤ,
ᱵᱟᱝ ᱥᱟᱣᱞᱮᱱ ᱠᱷᱟᱱ ᱟᱨ ᱱᱮᱛᱟᱨ ᱢᱟ ᱡᱚᱛᱚ ᱜᱤᱫᱽᱨᱟᱹ ᱜᱮ ᱵᱟᱭᱨᱮ ᱜᱮᱠᱚ ᱪᱟᱞᱟᱣ ᱠᱟᱱᱟ᱾ ᱵᱟᱹᱱᱩᱜ ᱠᱚᱣᱟ ᱚᱱᱟ ᱠᱚᱨᱮ ᱦᱚᱸ ᱾
ᱦᱩᱸ
ᱟᱨ ᱫᱤᱱ ᱫᱤᱱ ᱛᱮ ᱫᱤᱱ ᱫᱤᱱ ᱛᱮ, ᱠᱚᱢ ᱪᱟᱞᱟᱜ ᱠᱟᱱᱟ ᱠᱚ᱾ ᱜᱤᱫᱽᱨᱟᱹ ᱠᱚᱦᱚᱸ ᱟᱨ ᱴᱩᱨᱱᱟᱢᱮᱱᱴ ᱠᱚᱦᱚᱸ ᱠᱚᱢ ᱦᱩᱭᱩᱜ ᱠᱟᱱᱟ᱾ ᱫᱤᱱ ᱫᱤᱱᱛᱮ ᱧᱮᱞᱚᱜ ᱠᱟᱱᱟ, ᱞᱟᱦᱟ ᱞᱮᱠᱟ ᱩᱱᱟᱹᱜ ᱫᱚ ᱵᱟᱝ ᱯᱚᱯᱩᱞᱟᱨᱚᱜ ᱠᱟᱱᱟ᱾ ᱞᱟᱦᱟ ᱢᱮᱴᱮᱱ ᱯᱚᱯᱩᱞᱟᱨ ᱞᱮᱠᱟ ᱛᱟᱦᱮᱸ ᱠᱟᱱᱟ ᱠᱤᱪᱷᱩ ᱫᱤᱱ ᱞᱟᱦᱟ ᱟᱫᱚ ᱱᱮᱛᱚᱜ ᱟᱫᱚ ᱟᱵᱚ ᱨᱳᱡᱽᱜᱟᱨ ᱵᱟᱝᱠᱷᱟᱱ ᱠᱤ ᱪᱤᱠᱟᱹᱭᱟᱢ ᱚᱲᱟᱜ
ᱦᱮᱸ ᱛᱚ ᱚᱱᱟ ᱢᱟ ᱠᱟᱱ ᱜᱮ ᱨᱳᱡᱽᱜᱟᱨ ᱵᱟᱝ ᱛᱟᱦᱮᱱ ᱠᱷᱟᱱ ᱢᱤᱫ ᱥᱮᱫ ᱠᱷᱚᱡ ᱛᱚ ᱵᱟᱝ ᱧᱮᱞ ᱦᱩᱭᱩᱜᱼᱟ ᱟᱨᱦᱚᱸ ᱛᱤᱱᱟᱹᱜ ᱫᱤᱱ ᱮᱢ ᱜᱟᱛᱮᱜᱼᱟ, ᱜᱟᱛᱮᱢ ᱜᱟᱛᱮᱜ ᱠᱟᱱ ᱟᱨᱦᱚᱸ ᱚᱲᱟᱜ ᱥᱮᱫ ᱦᱚᱸ ᱧᱮᱞ ᱦᱩᱭᱩᱜ ᱛᱟᱢᱟ ᱟᱨᱦᱚᱸ
ᱴᱩᱱᱟᱢᱮᱱᱴ ᱫᱚ ᱜᱚᱢᱠᱮ ᱥᱤᱡᱤᱱ ᱨᱮᱜᱮ ᱦᱩᱭᱩᱜᱼᱟ᱾ ᱟᱫᱚ ᱚᱱᱮ ᱢᱤᱫᱴᱟᱝ ᱥᱤᱡᱤᱱ ᱛᱤ ᱠᱟᱢᱟᱣᱟ ᱟᱹᱞᱤᱧ ᱞᱤᱧ ᱠᱟᱢᱟᱣᱟ ᱠᱮᱫ ᱜᱮ ᱢᱚᱴᱟᱢᱩᱴᱤ ᱳᱭ ᱢᱤᱫ ᱫᱤᱱ ᱤᱧ ᱥᱮᱱ ᱞᱮᱠᱷᱟᱱ ᱢᱚᱴᱟᱢᱩᱴᱤ ᱯᱟᱸᱥᱚ ᱠᱟᱛᱮ ᱦᱤᱡᱩᱜᱼᱟ᱾ ᱟᱫᱚ ᱛᱤᱱᱟᱹᱜ ᱫᱤᱱ ᱴᱩᱨᱱᱟᱢᱮᱱᱴ ᱮᱢ ᱧᱟᱢᱟ ᱵᱳᱰᱚ ᱡᱳᱨ ᱯᱮ ᱯᱩᱱ ᱫᱤᱱ, ᱟᱫᱚ ᱚᱱᱟ ᱯᱚᱨᱮ ᱫᱚ ᱟᱫᱚ ᱥᱤᱱ ᱪᱟᱵᱟᱭ ᱱᱟᱛᱚ
ᱡᱟᱵᱟᱭ ᱮᱱᱟ᱾
ᱩᱢ ᱪᱟᱵᱟᱭ ᱮᱱᱟ ᱦᱮᱸ ᱟᱨ ᱫᱤᱭᱮ ᱟᱨ ᱮ ᱪᱤᱠᱟᱹᱭᱟ᱾ ᱟᱫᱚ ᱛᱟᱦᱚᱞᱮ ᱚᱱᱠᱟ ᱚᱲᱟᱜ ᱠᱚᱨᱮᱱᱟᱜ ᱤᱭᱟᱹ ᱠᱚ
ᱦᱩᱸ
ᱚᱵᱚᱥᱛᱟ ᱠᱚ ᱠᱷᱟᱨᱟᱯ ᱜᱮᱭᱟ ᱦᱮᱸ
ᱟᱵᱮᱱ ᱫᱚ ᱪᱮᱫ ᱠᱷᱚᱡ ᱵᱮᱱ ᱠᱷᱮᱞᱳᱰ ᱛᱟᱦᱮᱱᱟ? ᱚᱠᱟ ᱡᱟᱭᱜᱟ ᱠᱷᱚᱱ
ᱟᱹᱞᱤᱧ ᱫᱚ ᱢᱮᱱ ᱰᱤᱯᱷᱮᱱᱥ ᱠᱟᱱᱟ ᱞᱤᱧ ᱜᱚᱢᱠᱮ᱾
ᱚᱻ ᱢᱮᱱ ᱵᱮᱥ ᱵᱮᱥ ᱜᱮ ᱟᱹᱰᱤ ᱨᱤᱠᱥ ᱟᱹᱰᱤ ᱨ ᱡᱟᱜᱟ ᱠᱚᱨᱟᱣᱫᱟ᱾
ᱜᱮᱭᱟ ᱟᱨᱠᱤ᱾ ᱟᱞᱮᱨᱮᱱ ᱡᱟᱦᱟᱸᱭ ᱜᱩᱞᱤ ᱢᱮᱱᱟᱭᱟ ᱩᱱᱤ ᱟᱹᱰᱤ ᱯᱷᱟᱱᱤ ᱧᱚᱜ ᱜᱮᱭᱟ ᱟᱨᱠᱤ, ᱢᱟᱱᱮ ᱡᱚᱠ ᱦᱚᱱ ᱜᱮ ᱚᱱᱠᱟ ᱴᱩᱨᱱᱟᱢᱮᱱᱴ ᱞᱮ ᱥᱟᱵᱟ ᱜᱚᱝᱠᱮ ᱦᱮᱸ ᱟᱫᱚ ᱢᱟᱱᱮ ᱤᱭᱟᱹ ᱢᱟᱱᱮ ᱚᱲᱟᱜ ᱠᱷᱚᱱ ᱫᱚ ᱜᱚᱰᱟ ᱪᱟᱞᱟᱜ ᱦᱟᱹᱵᱤᱡ ᱚᱸᱰᱮ ᱫᱚ ᱴᱷᱤᱠ ᱜᱮᱭᱟ ᱡᱚᱛᱚ ᱢ ᱡᱟᱦᱟ ᱨᱮ ᱛᱤᱜᱩ ᱱᱟᱭ ᱩᱱ ᱠᱷᱟᱱᱜ ᱜᱮ ᱩᱱᱤ ᱱᱟᱨᱵᱷᱟᱥ ᱯᱷᱤᱞᱟᱭ ᱢᱟᱱᱮ ᱩᱱᱤ ᱥᱚᱵ ᱥᱚᱢᱚᱭ ᱞᱟᱹᱭᱟᱭ ᱤᱧ ᱫᱚ ᱵᱚᱞ ᱦᱮᱡ ᱞᱮᱠᱷᱟᱡ ᱤᱧ ᱫᱚ ᱵᱟᱹᱧ ᱛᱟᱦᱮᱱᱟ᱾
ᱦᱮᱸ ᱦᱮᱸ᱾
ᱚᱱᱠᱟᱱᱟᱜ ᱠᱟᱛᱷᱟ ᱞᱟᱹᱭᱟ ᱟᱨᱠᱤ ᱟᱨ ᱡᱚᱠᱷᱚᱱ ᱠᱤ ᱜᱚᱢᱠᱮ ᱢᱮᱴᱟᱝ ᱥᱤᱨᱤᱭᱟᱥ ᱢᱩᱴ ᱨᱮ ᱠᱟᱛᱷᱟ ᱠᱚ ᱢᱮᱛᱟᱢᱟ ᱟ ᱵᱚᱦ ᱦᱚᱸ ᱩᱱᱫᱚ ᱠᱟᱹᱴᱤᱡ ᱪᱤᱠᱟ ᱪᱚ ᱵᱩᱡᱟᱹ ᱟᱨᱠᱤ ᱦᱮᱸ ᱟᱫᱚ ᱱᱤᱡᱮ ᱛᱟᱦᱮᱸ ᱞᱮᱱᱠᱷᱟᱱ ᱫᱚ ᱢᱳᱴᱟᱢᱩᱴᱤ ᱡᱟᱦᱟᱸ ᱞᱮᱠᱟᱱᱟᱜ ᱵᱚᱞ ᱜᱮ ᱠᱟᱵᱷᱟᱨ ᱜᱟᱱᱚᱜᱼᱟ, ᱟᱨᱠᱤ᱾
ᱦᱩᱸ ᱦᱩᱸ ᱚᱱᱟ ᱠᱟᱱ ᱜᱮ᱾ ᱟᱨ ᱰᱤᱢᱟᱱᱰ ᱦᱚᱸ ᱡᱟᱹᱥᱛᱤ ᱡᱟᱦᱟᱸ ᱨᱮᱦᱚᱸ ᱵᱚᱞᱮ ᱟᱫᱟᱨ ᱴᱤᱢ ᱦᱚ ᱠᱚ ᱰᱤᱢᱟᱱᱰ ᱠᱷᱟᱱ ᱰᱤᱯᱷᱮᱱᱥᱟᱨ ᱟᱨ ᱜᱳᱞᱠᱤᱯᱟᱨ ᱠᱚ ᱰᱤᱢᱟᱱ ᱛᱟᱦᱮᱱᱟ ᱡᱟᱫᱟ ᱛᱟᱨ ᱫᱚ᱾ ᱵᱟᱹᱲᱤ ᱨᱤᱠᱥ ᱵᱟᱞᱟ ᱠᱟᱹᱢᱤ ᱠᱟᱱᱟ ᱛᱚ, ᱚᱱᱟ ᱠᱚᱫᱚ ᱦᱩᱸ ᱟᱨ ᱵᱷᱟᱹᱜᱤ ᱧᱚᱜ ᱠᱚ ᱧᱮᱞ ᱠᱚ ᱛᱟᱦᱮᱱᱟ ᱩᱱᱠᱩ
ᱦᱮᱸ ᱟᱨ ᱜᱚᱝᱠᱮ ᱢᱤᱫ ᱫᱷᱟᱣ ᱰᱤᱯᱷᱮᱱᱥ ᱡᱩᱫᱤ ᱠᱟᱴᱟᱣ ᱦᱚᱪᱚ ᱠᱟᱱᱟᱭ ᱛᱟᱦᱞᱮ ᱠᱳᱱᱳ ᱠᱚᱱᱳ ᱜᱮᱨᱮᱱᱴᱤ ᱵᱟᱹᱱᱩᱜᱼᱟ ᱡᱮ ᱩᱯᱟᱹᱭ ᱜᱮ ᱵᱟᱹᱱᱩᱜᱼᱟ?
ᱦᱮᱸ ᱩᱯᱟᱹᱭ ᱜᱮ ᱵᱟᱱᱩᱜ ᱯᱟᱞᱮ ᱪᱮᱫ ᱪᱮᱠᱟ ᱛᱮ ᱟᱫᱚ ᱫᱚᱢᱟᱫᱟᱨ ᱵᱚᱞᱮ ᱩᱱᱤ
ᱟᱫᱚ ᱟᱹᱞᱤᱧ ᱦᱚᱸ ᱫᱤᱱ ᱫᱤᱱᱛᱮ ᱤᱭᱟᱹ ᱵᱩᱡᱷᱟᱹᱜ ᱠᱟᱱᱟ ᱛᱤᱱᱟᱹᱜ ᱜᱚᱝᱠᱮ ᱚᱱᱠᱟ ᱵᱟᱨ ᱯᱮ ᱫᱷᱟᱣ ᱵᱟᱡᱟᱣ ᱦᱩᱭ ᱱᱟ ᱵᱟᱡᱟᱣ ᱯᱚᱨᱮ ᱦᱚᱸ ᱛᱟᱹᱣ ᱛᱟᱹᱣ ᱢᱟᱱᱮ ᱮᱢᱚᱱ ᱱᱤᱛᱚᱜ ᱠᱷᱮᱞ ᱴᱟᱜ ᱢᱟᱱᱮ ᱮᱢᱚᱱ ᱢᱚᱱᱮ ᱦᱩᱭ ᱠᱟᱱᱟ ᱡᱮ ᱡᱟᱦᱟᱸ ᱨᱮ ᱠᱟᱹᱴᱤᱡ ᱟᱸᱡᱚᱢᱚᱜ ᱠᱟᱱᱟ ᱡᱮ ᱠᱷᱮᱞ ᱚᱸᱰᱮ ᱥᱟᱵ ᱦᱩᱭ ᱠᱟᱱᱟ ᱛᱟᱞᱦᱮ ᱪᱟᱞᱟᱜ ᱜᱮ ᱥᱟᱱᱟ ᱠᱟᱱᱟ ᱟᱫᱚ ᱚᱸᱰᱮ ᱫᱚ ᱛᱟᱭᱚᱢ ᱛᱟᱭᱚᱢ ᱥᱮᱫ ᱫᱚ ᱢᱚᱱᱮ ᱵᱟᱝ ᱦᱩᱭᱩᱜ ᱠᱟᱱᱟ ᱡᱮ ᱵᱟᱡᱟᱜᱼᱟᱧ ᱪᱮ ᱪᱤᱠᱟᱜᱼᱟ ᱾
ᱦᱮᱸ ᱚᱱᱟ ᱢᱟ ᱠᱟᱱ ᱜᱮ ᱜᱚᱝᱠᱮ ᱟᱫᱚ ᱵᱟᱢ ᱜᱟᱛᱮ ᱢᱤᱫ ᱫᱷᱟᱣ ᱦᱩᱸ ᱚᱱᱟᱨᱮ ᱜᱟᱛᱤ ᱨᱮᱢ ᱤᱭᱟᱹ ᱞᱮᱱᱠᱷᱟᱱ ᱯᱩᱨᱟᱹ ᱡᱩᱱᱩᱱ ᱦᱮᱡ ᱴᱷᱤᱠ ᱞᱮᱱᱛᱟᱢ ᱠᱷᱟ ᱫᱚᱵᱟᱨᱟ ᱫᱚ ᱵᱟᱢ ᱵᱚᱞᱮ ᱡᱟᱦᱟᱸ ᱨᱮᱠᱚ ᱦᱟᱛᱟᱣ ᱛᱟᱦᱮᱸ ᱟᱢ ᱵᱟᱡᱟᱣ ᱠᱚᱜ ᱥᱮᱢ ᱡᱟᱦᱟᱸ ᱞᱮᱠᱟ ᱠᱚᱜ ᱟᱢ ᱫᱚ ᱪᱟᱞᱟᱜ ᱜᱮ ᱥᱟᱱᱟ ᱢᱮᱭᱟ ᱢᱟᱱᱮ ᱜᱟᱛᱮᱜ ᱜᱤᱭᱟᱹᱧ ᱾
ᱦᱩᱸ
ᱟᱨ ᱦᱚᱸᱢ ᱧᱮᱞ ᱠᱮᱫ ᱨᱮᱦᱚᱸᱢ ᱚᱸᱰᱮᱢ ᱢᱮᱱᱟᱢ ᱵᱟᱹᱧ ᱜᱟᱛᱮ ᱞᱮᱱ ᱠᱷᱟᱡ ᱫᱚ ᱵᱟᱝ ᱜᱟᱱᱚᱜ ᱠᱟᱱᱟ ᱾
ᱵᱟᱝ ᱜᱟᱱᱚᱜ ᱠᱟᱱᱟ ᱦᱮᱸ ᱾
ᱢᱟ ᱛᱚᱵᱮ ᱜᱚᱝᱠᱮ ᱤᱭᱟᱹ ᱴᱟᱭᱤᱢ ᱦᱚᱸ ᱦᱩᱭᱮᱱ ᱛᱟᱞᱟᱝᱟ ᱟᱫᱚ ᱠᱚ ᱠᱚᱞ ᱢᱮ ᱦᱟᱸᱜ ᱛᱚᱵᱮ ᱾
ᱦᱮᱸ ᱦᱮᱸ ᱜᱚᱝᱠᱮ ᱟᱢ ᱠᱚᱞ ᱨᱮ ᱦᱚᱸ ᱛᱚ ᱜᱟᱱᱚᱜᱼᱟ